ᱡᱚᱦᱟᱨ ᱜᱮ!
ᱦᱤᱸ ᱡᱚᱦᱟᱨ ᱜᱮ! ᱥᱟᱶᱛᱮ ᱥᱟᱹᱜᱩᱱ ᱛᱟᱨᱟᱥᱤᱧ᱾
ᱦᱳᱭ ᱟᱢ ᱦᱚᱸ ᱥᱟᱹᱜᱩᱱ ᱛᱟᱨᱟᱥᱤᱧ᱾
ᱪᱮᱫ ᱵᱤᱱ ᱪᱤᱠᱟᱹᱭ ᱫᱟ?
ᱤᱧᱟᱜ ᱦᱮᱸ ᱡᱚᱢ ᱵᱟᱲᱟ ᱠᱟᱛᱮᱜ ᱫᱩᱲᱩᱵ ᱦᱩᱭ ᱟᱠᱟᱱᱟ᱾
ᱱᱟᱯᱟᱭ ᱜᱮᱭᱟᱵᱤᱱ ᱛᱚ?
ᱦᱮᱸ ᱱᱟᱯᱟᱭ ᱜᱮ ᱱᱤᱭᱟᱹ ᱜᱷᱟᱹᱲᱤᱡ ᱫᱚ᱾
ᱟᱹᱵᱤᱱ?
ᱦᱚᱸ ᱩᱸ ᱱᱟᱯᱟᱭ ᱜᱮ ᱢᱮᱱᱟᱜ ᱟᱠᱟᱫ ᱞᱤᱧᱟ ᱱᱤᱛᱚᱜ ᱚᱠᱛᱚ ᱫᱚ ᱦᱟᱸᱜ᱾
ᱱᱟᱯᱟᱭ ᱵᱚᱱ ᱛᱟᱦᱮᱸ ᱞᱮᱱ ᱠᱷᱟᱱ ᱜᱮ ᱡᱚᱛᱚ ᱴᱷᱤᱠ ᱴᱷᱟᱠ
ᱦᱳᱭ ᱦᱳᱭ᱾
ᱯᱮ ᱛᱤᱱᱟᱹᱜ ᱥᱟᱹᱜᱤᱧ ᱠᱮᱫᱟ?
ᱦᱮᱸ,
ᱨᱚᱦᱚᱭ ᱠᱟᱹᱢᱤ ᱫᱚ ᱛᱤᱱᱟᱹᱜ ᱥᱟᱺᱜᱤᱧ ᱠᱮᱫᱟ ᱯᱮ?
ᱦᱩᱸ ᱚᱨᱫᱷᱮᱠ ᱴᱟ ᱟᱨᱠᱤ ᱞᱟᱹᱭ ᱜᱟᱱᱚᱜᱼᱟ ᱮᱭᱤᱴ᱾ ᱯᱳᱱ ᱫᱤᱱ ᱜᱟᱱ ᱦᱳᱭᱳᱜ ᱠᱟᱱᱟ ᱨᱚᱦᱚᱭ ᱪᱟᱞᱟ ᱠᱟᱱ ᱜᱮᱛᱟᱞᱮᱜᱮᱭᱟ᱾ ᱟᱨ ᱛᱚᱲᱟ ᱠᱚᱛᱚ ᱵᱟᱝᱜᱮ ᱦᱟᱨᱟ ᱟᱠᱟᱱᱟ ᱥᱮ ᱚᱠᱟ ᱠᱚ ᱦᱟᱨᱟ ᱟᱠᱟᱱᱟ ᱚᱱᱟ ᱠᱚᱞᱮ ᱨᱚᱦᱚᱭ ᱫᱟ ᱚᱱᱟ ᱠᱚ ᱠᱚ ᱨᱟᱦᱟᱣ ᱨᱚᱦᱚᱭ ᱦᱟᱨᱟ ᱟᱠᱟᱱᱟ ᱚᱱᱟ ᱠᱚ ᱨᱚᱦᱚᱭ ᱢᱩᱪᱟᱹᱫ ᱛᱮ ᱟᱫᱚ ᱛᱚ ᱠᱟᱹᱴᱤᱡ ᱜᱮᱭᱟ ᱚᱱᱟ ᱠᱚᱫᱚ ᱯᱚᱨᱮ ᱧᱚᱜ ᱛᱮ ᱨᱚᱦᱚᱭ ᱦᱳᱭᱳᱜᱼᱟ᱾
ᱚᱱᱠᱟ ᱞᱮᱠᱟ ᱫᱚ ᱵᱟᱝᱮ ᱫᱟᱜ ᱡᱟᱹᱲᱤᱭᱟᱠᱟᱫ ᱛᱮ ᱞᱟᱦᱟ ᱠᱷᱚᱱᱟᱜ ᱫᱚ᱾
ᱦᱳᱭ ᱚᱱᱟ ᱵᱟᱝ ᱫᱟᱜ ᱡᱟᱹᱲᱤ ᱠᱷᱟᱹᱛᱤᱨ ᱜᱮᱛᱚ ᱱᱚᱝᱠᱟ ᱫᱚ᱾
ᱦᱳᱭ ᱦᱳᱭ ᱦᱳᱭ᱾
ᱞᱟᱦᱟ ᱞᱮᱠᱟ ᱫᱚ ᱩᱱᱟᱹᱜ ᱫᱟᱜ ᱡᱟᱹᱲᱤ ᱫᱚ ᱵᱟᱹᱱᱩᱜᱼᱟ, ᱞᱟᱦᱟ ᱥᱮᱨᱢᱟ ᱫᱚ ᱵᱷᱟᱜᱤ ᱜᱮ ᱫᱟᱜ ᱡᱟᱹᱲᱤ ᱞᱮᱫᱟᱭ ᱱᱤᱭᱟᱹ ᱫᱷᱟᱣ ᱫᱚ ᱛᱚ ᱩᱱᱟᱹᱜ ᱫᱟᱜ ᱡᱟᱹᱲᱤ ᱫᱚ ᱵᱟᱹᱱᱩᱜ-ᱟ᱾
ᱦᱳᱭ ᱦᱳᱭ ᱞᱟᱦᱟ ᱠᱷᱚᱱᱟᱜ ᱫᱚ ᱟᱹᱰᱤ ᱠᱚᱢ ᱜᱮ ᱫᱟᱜ ᱡᱟᱹᱲᱤ ᱟᱵᱚᱱ ᱠᱟᱱᱟ ᱞᱟᱦᱟ ᱫᱚ ᱞᱟᱦᱟ ᱫᱚᱠᱚ ᱞᱟᱹᱭᱟ ᱦᱟᱱᱟ ᱦᱮᱸ ᱟᱥᱟᱲ ᱵᱚᱸᱜᱟ ᱠᱷᱚᱱᱟᱜ ᱜᱮ ᱚᱱᱮ ᱟᱢᱵᱟᱵᱚᱛᱤ ᱡᱚᱢ ᱯᱚᱨ ᱠᱷᱚᱱᱟᱜ ᱜᱮ, ᱦᱮᱸ ᱨᱚᱦᱚᱭ ᱠᱟᱹᱢᱤ ᱠᱚ, ᱡᱚᱛᱚ ᱨᱚᱦᱚᱭᱮ ᱛᱟᱦᱮᱸᱱᱟ ᱱᱮᱛᱟᱨ ᱫᱚ ᱟᱵᱚ ᱫᱚ ᱧᱮᱞ ᱢᱮ ᱟᱥᱟᱲ ᱵᱚᱸᱜᱟ ᱯᱟᱨᱚᱢᱮᱱ ᱨᱮᱦᱚᱸ ᱚᱱᱠᱟ ᱞᱮᱠᱟ ᱫᱚ ᱟᱹᱣᱨᱤ ᱫᱟᱜ ᱡᱟᱹᱲᱤ ᱦᱚᱸ ᱥᱨᱟᱵᱚᱱ
ᱦᱳᱭ ᱵᱷᱟᱫᱚᱨ ᱦᱚᱸᱠᱚ ᱨᱚᱦᱚᱭ ᱜᱮᱭᱟ᱾
ᱦᱩᱸ
ᱵᱷᱟᱫᱚᱨ ᱵᱚᱸᱜᱟ ᱦᱚᱸᱠᱚ ᱨᱚᱦᱚᱭ
ᱦᱳᱭ ᱦᱳᱭ ᱦᱳᱭ, ᱨᱚᱦᱚᱭ ᱫᱚᱠᱚ ᱨᱚᱦᱚᱭ ᱜᱮᱭᱟ ᱫᱟᱜ ᱡᱟᱹᱲᱤ ᱵᱟᱝ ᱵᱟᱝᱠᱷᱟᱱ ᱫᱚ᱾
ᱦᱳᱭ᱾
ᱟᱫᱚ ᱫᱟᱜ ᱡᱟᱹᱲᱤ ᱡᱩᱫᱤ ᱵᱟᱭ ᱫᱟᱜ ᱫᱟᱲᱮ ᱪᱤᱠᱟᱹ ᱵᱷᱟᱫᱚᱨ ᱦᱚᱸ ᱨᱚᱦᱚᱭ ᱦᱩᱭᱩᱜᱼᱟ, ᱪᱤᱠᱟᱹ ᱨᱚᱦᱚᱭ
ᱦᱳᱭ ᱟᱫᱚ ᱫᱷᱚᱨᱚᱱ ᱫᱚ ᱵᱟᱵᱚᱱ ᱨᱚᱦᱚᱭ ᱜᱮᱭᱟ ᱛᱚ ᱡᱚᱛᱚ ᱦᱚᱲ ᱫᱚ ᱟᱫᱚ ᱱᱚᱣᱟ ᱟᱥᱟᱲ ᱵᱚᱸᱜᱟ ᱜᱮᱠᱚ ᱠᱚᱭᱚᱜ ᱠᱟᱜ ᱡᱚᱛᱚ ᱱᱚᱶᱟ ᱨᱚᱦᱚᱭ ᱜᱮᱭᱟ ᱠᱚ,
ᱦᱳᱭ ᱦᱳᱭ ᱡᱟᱦᱟᱸ ᱫᱚ ᱡᱟᱦᱟᱸ ᱥᱮᱫ ᱫᱚ ᱱᱟᱣᱟ ᱟᱨ ᱦᱚᱸ ᱠᱚ ᱨᱚᱦᱚᱭ ᱜᱮᱭᱟ᱾ ᱟᱵᱤᱱ ᱫᱚ ᱨᱚᱦᱚᱭ ᱠᱟᱹᱢᱤ ᱫᱚᱵᱮᱱ ᱵᱟᱲᱟᱭ ᱜᱮᱭᱟ ᱥᱮ ᱵᱟᱝ? ᱛᱟᱦᱚᱞᱮ ᱛᱤᱱᱟᱹᱜ ᱜᱟᱱ ᱠᱩᱥᱤᱭᱟᱜ ᱜᱮᱭᱟᱵᱮᱱ?
ᱦᱩᱸ ᱢᱚᱴᱟ ᱢᱩᱴᱤ ᱞᱤᱧ ᱜᱟᱱ ᱫᱟᱲᱮᱭᱟᱜᱼᱟ ᱟᱨᱠᱤ᱾ ᱫᱚᱢᱮ ᱵᱷᱟᱜᱤ ᱦᱚᱸ ᱵᱟ᱾ ᱟᱨᱠᱤ ᱤᱭᱟᱹ ᱢᱚᱴᱟ-ᱢᱩᱴᱤ ᱞᱤᱧ ᱜᱟᱱᱟ᱾
ᱦᱳᱭ ᱚᱠᱚᱭ ᱦᱚᱸ ᱚᱱᱠᱟ ᱢᱟᱱᱮ ᱡᱟᱱᱟᱢ ᱛᱚᱨᱟ ᱠᱷᱚᱱ ᱫᱚ ᱵᱟᱵᱩᱱ ᱮᱸ ᱥᱮᱬᱟ ᱟᱹᱜᱩ ᱠᱟᱜᱼᱟ, ᱡᱟᱱᱟᱢ ᱚᱱᱠᱟ ᱫᱤᱱ ᱫᱤᱱ ᱛᱮᱵᱚᱱ ᱥᱮᱬᱟᱭ ᱜᱮᱭᱟ᱾ ᱦᱳᱭ᱾ ᱦᱳᱭᱳ᱾
ᱛᱟᱦᱚᱞᱮ ᱚᱱᱛᱮ ᱫᱚ ᱪᱮᱫᱠᱟ ᱦᱩᱲᱩ ᱨᱚᱦᱚᱭ ᱠᱚ ᱪᱟᱞᱟᱜ ᱠᱟᱱ ᱜᱮᱭᱟ?
ᱦᱳᱭ ᱟᱞᱮ ᱥᱮᱫ ᱫᱚ ᱦᱟᱸᱜ ᱫᱟᱜ ᱡᱟᱹᱲᱤ ᱫᱚ ᱚᱱᱠᱟ ᱞᱮᱠᱟ ᱦᱟᱸᱜ ᱫᱚᱢᱮ ᱡᱟᱹᱥᱛᱤ ᱫᱚ ᱞᱟᱹᱭ ᱵᱟᱝ ᱜᱟᱱᱚᱜᱼᱟ ᱢᱮᱱᱠᱷᱟᱱ ᱫᱟᱜ ᱡᱟᱹᱲᱤ ᱫᱚ ᱫᱟᱜ ᱡᱟᱹᱲᱤ ᱠᱮᱫ ᱜᱮᱭᱟᱭ ᱟᱹᱰᱤ ᱜᱮ ᱡᱳᱨ-ᱥᱳᱨ ᱞᱮ ᱪᱷᱩᱴᱟᱹᱣ ᱠᱟᱱᱟ ᱟᱞᱮ ᱥᱮᱫ ᱦᱚᱸ᱾ ᱵᱟᱹᱭᱦᱟᱹᱲ ᱠᱚᱫᱚᱞᱮ ᱨᱚᱦᱚᱭ ᱜᱚᱫ ᱠᱟᱫᱟ ᱦᱟᱸᱜ ᱟᱫᱚ ᱚᱱᱠᱟ ᱜᱷᱩᱴᱩ ᱠᱷᱮᱛ ᱠᱚ ᱵᱟᱹᱫᱽ ᱠᱚ ᱚᱱᱟ ᱠᱚᱜᱮᱞᱮ ᱥᱤ ᱵᱟᱲᱟ ᱠᱟᱛᱮ ᱞᱮ ᱨᱚᱦᱚᱭᱫᱟ᱾
ᱟᱞᱮ ᱦᱚᱸ ᱚᱱᱠᱟ ᱜᱮ ᱟᱫᱚ ᱜᱷᱩᱴᱩ ᱥᱮᱫ ᱵᱟᱝ ᱫᱟᱜ ᱞᱮᱠᱷᱟᱱ ᱟᱫᱚ ᱪᱤᱠ- ᱪᱤᱠᱟᱹ ᱫᱟᱲᱮᱭᱟᱜᱼᱟ ᱵᱚᱱ? ᱟᱫᱚ ᱥᱮᱞᱳ ᱦᱚᱸᱛᱚ ᱟᱫᱚ ᱥᱮᱞᱳ ᱠᱚᱭᱚᱜ ᱦᱚᱭᱳᱜ-ᱟ᱾ ᱛᱟᱦᱚᱞᱮ ᱟᱨ ᱠᱟᱹᱡ ᱥᱮᱨᱢᱟ ᱫᱟᱜ ᱧᱮᱞ ᱦᱩᱭᱩᱜ ᱠᱟᱱᱟ ᱛᱤᱱᱟᱹᱜ ᱡᱮ ᱡᱟᱹᱲᱤᱭᱟᱭ ᱥᱮ ᱵᱟᱝ᱾
ᱦᱳᱭ ᱦᱳᱭ ᱦᱳᱭ᱾ ᱚᱱᱠᱟ ᱞᱮᱠᱟ ᱛᱟᱦᱞᱮ ᱥᱮᱨᱢᱟ ᱨᱮ ᱢᱤᱫ ᱫᱷᱟᱣ ᱜᱮᱯᱮ ᱪᱟᱥ ᱜᱮᱭᱟ?
ᱵᱟᱝ ᱵᱟᱨ ᱫᱷᱟᱣ ᱞᱮ ᱪᱟᱥ ᱜᱮᱭᱟ᱾
ᱦᱩᱸ᱾
ᱫᱷᱚᱨᱚᱱ ᱫᱤᱱ ᱦᱚᱸ ᱟᱨ ᱚᱱᱮ ᱟᱥᱟᱲ ᱵᱚᱸᱜᱟ ᱦᱚᱸ᱾
ᱦᱩᱸ, ᱡᱳᱨ ᱫᱷᱟᱨᱟ ᱨᱮᱱᱟᱜ ᱥᱩᱵᱤᱫᱷᱟ ᱠᱚ ᱢᱮᱱᱟᱜ ᱜᱮᱭᱟ ᱟᱯᱮ ᱥᱮᱫ ᱫᱚ?
ᱦᱮᱸ?
ᱞᱮᱫᱤᱧ ᱫᱟᱜ ᱠᱚᱨᱮᱱᱟᱜ ᱥᱩᱵᱤᱫᱷᱟ ᱠᱚ ᱢᱮᱱᱟᱜ ᱜᱮᱭᱟ ᱟᱯᱮ ᱥᱮᱱ ᱫᱚ?
ᱦᱮᱸ ᱠᱟᱹᱡ ᱦᱟᱯᱮ ᱥᱮ᱾ ᱪᱮᱫ? ᱦᱮᱞᱳ᱾
ᱦᱳᱭ ᱦᱳᱭ᱾
ᱮᱸᱻ ᱮᱸᱜ ᱞᱟᱹᱭ ᱫᱟᱞᱤᱧ ᱢᱤᱫ ᱜᱷᱟᱹᱲᱤᱡ ᱯᱚᱨᱮᱞᱤᱧ ᱠᱚᱞ ᱫᱟ ᱦᱮᱸ ᱠᱟᱹᱡ ᱟᱨᱠᱤ ᱮᱢᱟᱨᱡᱮᱱᱥᱤ ᱯᱟᱲᱟᱣ ᱠᱟᱱᱟ᱾
ᱴᱷᱤᱠ ᱜᱮᱭᱟ ᱛᱚᱵᱮ᱾
ᱱᱟᱰᱮᱸ ᱜᱮᱞᱟᱝ ᱢᱩᱪᱟᱹᱫ ᱞᱮᱜᱮ ᱛᱟᱦᱚᱞᱮ᱾